ᱦᱮᱞᱳ
ᱦᱮᱞᱳ
ᱦᱮᱸ ᱦᱮᱞᱳ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾
ᱦᱳᱭ ᱱᱟᱯᱟᱭ ᱜᱮᱭᱟ ᱵᱤᱱ ᱛᱚ?
ᱦᱮᱸ ᱱᱟᱯᱟᱭ ᱜᱮᱭᱟ ᱞᱤᱧ᱾ ᱟᱹᱵᱤᱱ ᱜᱮ?
ᱟᱹᱞᱤᱧ ᱦᱚᱸ ᱱᱟᱯᱟᱭ ᱜᱮ ᱱᱤᱭᱟᱹ ᱜᱷᱟᱹᱲᱤᱡ ᱫᱚ ᱪᱟᱸᱫᱳ ᱵᱚᱸᱜᱟ ᱟᱜ ᱟᱹᱥ
ᱦᱮᱸ ᱟᱪᱪᱷᱟ, ᱟᱨ ᱚᱲᱟᱜ ᱠᱚᱨᱮᱡ?
ᱦᱮᱸ ᱥᱟᱱᱟᱢ ᱦᱚᱲ ᱦᱮᱸ ᱡᱚᱛᱚ ᱠᱚᱜᱮ᱾ ᱡᱚᱛᱚ ᱜᱮᱠᱚ ᱱᱟᱯᱟᱭ ᱜᱮᱭᱟ᱾ ᱟᱨ ᱟᱹᱵᱤᱱ ᱚᱲᱟᱜ ᱦᱚᱲ ᱠᱚ ᱫᱚ?
ᱟᱹᱞᱤᱧ ᱦᱚᱸ ᱢᱳᱴᱟ ᱢᱩᱴᱤ, ᱫᱚᱢᱮ ᱮᱠᱴᱟ ᱱᱟᱯᱟᱭ ᱫᱚ ᱵᱟᱝ ᱟᱨᱠᱤ ᱦᱚᱸ ᱾ ᱠᱟᱹᱴᱤᱡ ᱚᱱᱮ ᱞᱚᱦᱚᱫ ᱵᱟᱲᱟ ᱦᱩᱭᱩᱜ ᱠᱟᱱᱟ ᱫᱟᱜ ᱨᱮ ᱾
ᱦᱳᱭ ᱵᱚᱨᱥᱟ ᱫᱤ ᱱᱮᱛᱟᱨ ᱫᱚ ᱫᱟᱜ ᱫᱤᱱ ᱠᱟᱱ ᱜᱮᱭᱟ ᱛᱚ ᱾
ᱦᱳᱭ ᱚᱱᱟ ᱠᱷᱩᱜ ᱢᱟᱸᱫᱟ ᱠᱚᱜᱮ ᱦᱩᱭᱩᱜ ᱠᱟᱱᱟ ᱟᱨ ᱠᱤ ᱾
ᱦᱳᱭ ᱦᱳᱭ ᱾
ᱦᱩᱸ ᱾
ᱦᱳᱭ ᱾
ᱟᱪᱪᱟ
ᱛᱮ,
ᱛᱮᱦᱤᱧ ᱫᱚ ᱢᱤᱫᱴᱟᱹᱝ ᱴᱚᱨᱚᱯᱷᱤ ᱤᱫᱤ ᱠᱟᱛᱮᱜ ᱞᱟᱝ ᱵᱟᱞᱟᱝ ᱜᱟᱞᱢᱟᱨᱟᱣ ᱞᱮᱠᱷᱟᱱ ᱵᱟᱝ ᱵᱷᱟᱹᱜᱤ ᱠᱚᱜᱼᱟ ᱾
ᱦᱩᱸᱻ
ᱪᱮᱫ ᱴᱨᱚᱯᱷᱤ ᱞᱟᱝ ᱤᱫᱤ ᱠᱟᱛᱮᱫ ᱞᱟᱝ ᱜᱟᱞᱢᱟᱨᱟᱣᱟ ᱢᱟᱥᱮ ᱞᱟᱹᱭ ᱵᱤᱱ ᱾
ᱦᱮᱸ, ᱪᱮᱫ ᱤᱫᱤ ᱠᱟᱛᱮᱫ?
ᱦᱳᱭ ᱾ ᱵᱟᱦᱟ ᱥᱚᱨᱦᱟᱭ ᱢᱟᱜᱽ ᱢᱚᱬᱮ ᱫᱚᱝ ᱞᱟᱜᱽᱲᱮ ᱾
ᱩᱸᱻ
ᱤᱱᱟᱹ ᱠᱚᱜᱮ ᱤᱱᱠᱟᱹ ᱟᱨ ᱢᱟᱜᱽᱢᱚᱬᱮ ᱜᱮᱭᱟᱯᱮ ᱛᱚ?
ᱦᱮᱸ ᱢᱟᱜᱽᱢᱚᱬᱮ ᱜᱮᱭᱟᱞᱮ ᱾
ᱚᱸ ᱪᱮᱫ ᱠᱟ ᱯᱮ ᱢᱟᱜᱽᱢᱚᱲᱮᱜᱼᱟ?
ᱢᱟᱜᱽᱢᱚᱬᱮ ᱢᱟᱜᱽᱢᱚᱬᱮ ᱫᱚ ᱢᱟᱱᱮ ᱢᱤᱫ ᱫᱤᱱ ᱞᱮ ᱩᱢ ᱟᱞᱮ ᱾
ᱦᱮᱸ ᱾
ᱦᱩᱸ ᱛᱟᱦᱚᱞᱮ ᱢᱤᱫ ᱫᱤᱱ ᱞᱮ ᱩᱢᱟ ᱦᱮᱸ ᱩᱱ ᱦᱤᱞᱚᱜ ᱫᱚ ᱛᱤᱠᱤ ᱥᱚᱵᱚᱜ ᱨᱮᱱᱟᱜ ᱵᱮᱯᱟᱨ ᱛᱟᱦᱮᱱᱟ ᱾ ᱦᱮᱸ ᱾ ᱚᱱᱟ ᱯᱩᱨᱟᱹ ᱟᱹᱛᱳ ᱜᱮ ᱚᱨᱟ ᱞᱮ ᱯᱩᱨᱟᱹ ᱟᱹᱛᱳ ᱜᱮ ᱛᱮᱠᱮ ᱥᱚᱵᱚᱫ ᱦᱩᱭᱩᱜᱼᱟ ᱾ ᱦᱮᱸ ᱛᱟᱨᱯᱚᱨᱮ ᱟᱫᱚ ᱟᱹᱭᱩᱵ ᱥᱮᱫ ᱛᱮᱫᱚ ᱱᱟᱜ ᱠᱷᱟᱱ ᱟᱫᱚ ᱡᱟᱦᱟᱸᱭ ᱱᱟᱭᱠᱮ
ᱦᱳᱭ
ᱦᱩᱸ ᱛᱟᱦᱚᱞᱮ ᱟᱫᱚ ᱱᱟᱭᱠᱮ ᱚᱲᱟᱜ ᱞᱮ ᱦᱮᱸ ᱢᱟᱱᱮ ᱯᱩᱨᱟᱹ ᱟᱹᱛᱳ ᱨᱮᱱ ᱦᱚᱲ ᱠᱚ ᱜᱮᱞᱮ ᱪᱟᱞᱟᱜᱼᱟ ᱾ ᱢᱟᱱᱮ ᱯᱩᱨᱟᱹ ᱯᱨᱚᱛᱤ ᱚᱲᱟᱜ ᱨᱮ ᱢᱟᱱᱮ ᱵᱟᱨ ᱦᱚᱲ ᱠᱟᱛᱮᱫ ᱫᱚ ᱢᱟᱱᱮ ᱪᱟᱞᱟᱜ ᱦᱩᱭᱩᱜᱼᱟ ᱟᱨ ᱠᱤ ᱾
ᱦᱮᱸ ᱦᱮᱸ ᱦᱮᱸ ᱾
ᱦᱮᱸ ᱛᱟᱦᱚᱞᱮ ᱩᱱ ᱦᱤᱞᱚᱜ ᱜᱮ ᱛᱟᱦᱚᱞᱮ ᱟᱹᱭᱩᱵ ᱨᱮᱜᱮ ᱦᱟᱺᱰᱤ ᱠᱚ ᱡᱟᱦᱟᱸᱭ ᱠᱚ ᱫᱚᱦᱚ ᱦᱩᱭᱩᱜᱼᱟ ᱛᱟᱦᱚᱞᱮ ᱚᱱᱟ ᱥᱟᱶᱛᱮ ᱤᱫᱤ ᱛᱚᱨᱟᱭ ᱮ ᱦᱩᱭᱩᱜᱼᱟ ᱾
ᱦᱳᱭ ᱾
ᱦᱩᱸ ᱛᱟᱦᱚᱞᱮ ᱚᱱᱟ ᱫᱚ ᱩᱢ ᱦᱤᱞᱚᱜ-ᱟᱜ ᱾
ᱦᱮᱸ ᱦᱮᱸ ᱦᱮᱸ ᱾
ᱦᱩᱸ᱾ ᱛᱟᱦᱞᱮ ᱟᱫᱚ ᱚᱸᱰᱮ ᱚᱱᱟ ᱠᱚᱜᱮ ᱟᱫᱚ ᱠᱮᱞᱟᱵᱽ ᱚᱲᱟᱜ ᱨᱮ ᱫᱚᱦᱚ ᱫᱚᱦᱚ ᱦᱳᱭᱱᱟ᱾ ᱛᱟᱯᱚᱨ ᱡᱷᱚᱛᱚ ᱦᱮᱸ ᱡᱷᱚᱛᱚ ᱠᱚᱞᱮ ᱦᱮᱡ ᱡᱟᱣᱨᱟᱜ-ᱟ ᱦᱩᱸ᱾ ᱱᱟᱭᱠᱮ ᱚᱲᱟᱜ ᱛᱮ ᱟᱫᱚ ᱛᱟᱞᱦᱮ ᱱᱟᱭᱠᱮ ᱚᱲᱟᱜ ᱨᱮ ᱦᱮᱡ ᱠᱟᱛᱮᱫ ᱟᱫᱚ ᱩᱱ ᱦᱤᱞᱳᱜ ᱟᱫᱚ ᱟᱹᱭᱩᱵ ᱵᱮᱲᱟ ᱡᱟᱦᱟ ᱯᱩᱡᱟᱹ ᱛᱮᱱᱟᱜ ᱯᱩᱡᱟᱹᱭᱟ ᱱᱟᱭ ᱠᱮ ᱦᱮᱸ ᱟᱨ ᱟᱨ ᱟᱛᱳ ᱦᱚᱲᱫᱚ ᱡᱟᱦᱟ ᱫᱚᱱ ᱫᱚᱱᱟ ᱟᱠᱚ ᱥᱮᱨᱮᱧ ᱟᱠᱚ ᱚᱸᱬᱦᱮᱭᱟ ᱠᱚ᱾
ᱦᱮᱸ ᱦᱮᱸ ᱚᱱᱟ ᱫᱚ ᱚᱠᱟ ᱦᱤᱞᱳᱜ-ᱟᱜ?
ᱚᱱᱟ ᱫᱚ ᱩᱢ ᱦᱤᱞᱳᱜ-ᱟᱜ᱾
ᱚ
ᱦᱩᱸ, ᱦᱩᱸ ᱟᱹᱭᱩᱵ ᱵᱟᱲᱮ ᱟᱨ ᱠᱤ ᱦᱩᱸ ᱛᱟᱞᱦᱮ ᱦᱮᱸ ᱛᱟᱞᱦᱮ ᱩᱱ ᱦᱤᱞᱳᱜ ᱠᱚ ᱚᱸᱬᱦᱮ ᱠᱮᱫᱟ ᱠᱚ ᱥᱮᱨᱮᱧ ᱠᱮᱫᱟ ᱠᱚ᱾ ᱦᱩᱸ ᱫᱚᱱ ᱠᱮᱫᱟ ᱠᱚ ᱛᱟᱨᱯᱚᱨᱮ ᱵᱚᱸᱜᱟ ᱵᱩᱨᱩ ᱠᱚᱦᱚᱸ ᱠᱚ ᱦᱮᱡ ᱱᱟ᱾
ᱦᱳᱭ᱾
ᱦᱩᱸ ᱛᱟᱞᱦᱮ ᱟᱫᱚ ᱵᱚᱸᱜᱟ ᱵᱩᱨᱩ ᱦᱮᱡ ᱱᱟᱠᱚ ᱛᱟᱞᱦᱮ ᱵᱚᱸᱜᱟ ᱵᱩᱨᱩ ᱠᱚ ᱟᱫᱚ ᱠᱩᱞᱤ ᱠᱚ ᱦᱳᱭᱳᱜ-ᱟ᱾
ᱦᱳᱭ, ᱦᱳᱭ᱾
ᱦᱩᱸ ᱢᱟᱱᱮ ᱵᱩᱜᱮ ᱵᱟᱹᱲᱤᱡ ᱠᱟᱛᱷᱟ ᱠᱚ ᱟᱨᱠᱤ᱾
ᱦᱮᱸ, ᱦᱮᱸ᱾
ᱦᱩᱸ ᱛᱟᱞᱦᱮ ᱡᱟᱜᱮ ᱞᱟᱹᱭ ᱛᱮᱱᱟᱜ ᱠᱚ ᱞᱟᱹᱭ-ᱟ ᱟᱨᱠᱤ ᱵᱚᱸᱜᱟ ᱵᱩᱨᱩ ᱦᱚᱸ᱾
ᱦᱳᱭ᱾
ᱦᱮᱸ ᱟᱨ ᱱᱤᱡᱮ ᱟᱨ ᱱᱤᱡᱮᱨᱟᱜ ᱦᱚᱸ ᱠᱟᱹᱴᱤᱡ ᱥᱩᱠ ᱫᱩᱠ ᱠᱩᱞᱤ ᱡᱚᱝ ᱦᱳᱭᱳᱜ-ᱟ᱾
ᱦᱳᱭ, ᱦᱳᱭ᱾
ᱦᱩᱸ ᱦᱳᱭ ᱟᱛᱳ ᱠᱚᱨᱮᱱᱟᱜ ᱦᱩᱸ᱾ ᱛᱟᱞᱦᱮ ᱚᱱᱠᱟ ᱥᱩᱠ ᱫᱩᱠ ᱦᱚᱸ ᱠᱩᱞᱤ ᱵᱟᱲᱟ ᱠᱟᱛᱮᱫ ᱟᱫᱚ ᱤᱱᱟᱹ ᱯᱚᱨ ᱟᱫᱚ ᱥᱩᱢᱟᱱ ᱠᱚ ᱦᱳᱭᱳᱜ-ᱟ᱾
ᱦᱳᱭ, ᱦᱳᱭ᱾
ᱦᱩᱸ᱾ ᱛᱟᱞᱦᱮ ᱟᱫᱚ ᱥᱩᱢᱟᱹᱱ ᱦᱩᱭ ᱞᱮᱠᱚ ᱠᱷᱟᱱ ᱜᱮ ᱦᱮᱸ ᱡᱟᱭᱜᱮ ᱟᱨᱚ ᱯᱚᱨᱮ ᱛᱮ ᱟᱨ ᱢᱤᱫ ᱵᱟᱨ, ᱢᱤᱫ ᱵᱟᱨ ᱟᱠᱷᱲᱟ ᱜᱟᱱ ᱮᱱᱮᱡ ᱵᱟᱲᱟ ᱠᱟᱛᱮᱫ ᱦᱮᱸ ᱟᱫᱚ ᱡᱮᱡᱟᱨ ᱦᱚᱲ ᱟᱫᱚ ᱚᱲᱟᱜ ᱠᱚ ᱨᱩᱭᱟᱹᱲ ᱦᱤᱡᱩᱜ-ᱟ᱾
ᱦᱳᱭ᱾
ᱦᱩᱸ ᱩᱱ ᱦᱤᱞᱳᱜ-ᱟ ᱫᱚ, ᱩᱢ ᱦᱤᱞᱳᱜ-ᱟ ᱫᱚ ᱚᱱᱟ ᱜᱮ ᱤᱱᱟᱹᱜ ᱦᱟᱹᱵᱤᱡ ᱜᱮ ᱟᱨᱠᱤ᱾ ᱦᱩᱸ, ᱦᱩᱸ᱾ ᱟᱨ ᱛᱟᱨᱯᱚᱨᱮ ᱚᱱᱟ ᱫᱚᱥᱟᱨ ᱦᱤᱞᱳᱜ ᱟᱵᱟᱨ ᱛᱟᱞᱦᱮ
ᱥᱮᱛᱟᱜ ᱵᱮᱲᱟ ᱚᱲᱟᱜ ᱠᱚ ᱪᱷᱚᱸᱪ ᱪᱷᱚᱲᱟ ᱠᱟᱛᱮᱫ ᱛᱳᱯᱳ ᱠᱟᱛᱮᱜ ᱦᱮᱸ ᱟᱨᱚ ᱦᱮᱸ ᱥᱤᱢ ᱪᱟᱣᱞᱮ
ᱦᱮᱸ᱾
ᱟᱛᱮᱫ ᱟᱨᱚ, ᱟᱨᱚ ᱞᱮ ᱪᱟᱞᱟᱜ-ᱟ ᱡᱟᱦᱮᱨ ᱛᱮ᱾
ᱟᱨ
ᱦᱩᱸ ᱯᱳᱭᱞᱳ ᱛᱮᱫᱚ ᱡᱟᱦᱮᱨ ᱛᱮᱫᱚ ᱵᱟᱝᱞᱮ ᱛᱤᱭᱳᱜ ᱩᱛᱟᱹᱨᱟ ᱱᱟᱭᱠᱮ ᱚᱲᱟᱜ ᱞᱮ ᱪᱟᱞᱟᱜᱼᱟ᱾
ᱦᱚᱭ ᱦᱚᱭ
ᱦᱮᱸ ᱛᱟᱦᱞᱮ ᱱᱟᱭᱠᱮ ᱚᱲᱟᱜ ᱚᱸᱰᱮ ᱪᱟᱞᱟᱣ ᱠᱟᱛᱮᱫ ᱦᱮᱸ ᱛᱟᱦᱚᱞᱮ ᱚᱸᱰᱮ ᱡᱟᱸᱦᱟ ᱱᱟᱭᱠᱮ ᱚᱲᱟᱜ ᱨᱮᱱᱟᱜ ᱡᱟᱸᱦᱟ ᱠᱟᱹᱢᱤ ᱛᱮᱱᱟᱜ ᱚᱸᱰᱮ ᱦᱩᱸ ᱦᱩᱸ ᱡᱚᱛᱚ ᱦᱚᱲ ᱠᱚ ᱥᱮᱱ ᱡᱟᱣᱨᱟᱼᱟ ᱚᱸᱰᱮ ᱟᱫᱚ ᱠᱚ ᱵᱟᱨᱯᱮ ᱟᱠᱷᱲᱟ ᱚᱸᱰᱮ ᱟᱵᱟᱨ ᱠᱚ ᱮ ᱫᱚᱱᱟᱜᱼᱟ᱾
ᱦᱳᱭ
ᱦᱮᱸ ᱱᱟᱭᱠᱮ ᱚᱲᱟᱜ ᱨᱮ ᱦᱮᱸ ᱛᱟᱦᱚᱞᱮᱱᱟᱜ ᱱᱟᱭᱠᱮ ᱚᱲᱟᱜ ᱨᱮ ᱫᱚ ᱫᱚᱱ ᱠᱟᱛᱮ ᱵᱚᱸᱜᱟ ᱵᱩᱨᱩ ᱠᱚ ᱩᱰᱩᱠ ᱮᱱᱠᱷᱟᱱ ᱠᱚ ᱩᱰᱩᱠᱱᱟ ᱦᱮᱸ᱾ ᱛᱟᱦᱚᱞᱮ ᱟᱫᱚ ᱩᱱᱠᱩ ᱵᱚᱸᱜᱟ ᱵᱩᱨᱩ ᱩᱰᱩᱠ ᱠᱟᱛᱮᱫ ᱜᱮ ᱟᱫᱚ ᱚᱸᱰᱮ ᱠᱷᱚᱱᱜᱮ ᱟᱫᱚ ᱫᱚᱱ ᱫᱚᱱ ᱛᱮ ᱟᱫᱚ ᱡᱟᱦᱮᱨ ᱦᱟᱹᱵᱤᱡ ᱠᱚ ᱪᱟᱞᱟᱜᱼᱟ᱾
ᱦᱳᱭ ᱦᱳᱭ᱾
ᱦᱩᱸ ᱛᱟᱦᱚᱞᱮ ᱮᱵᱟᱨ ᱦᱟᱸᱰᱮ ᱪᱟᱞᱟᱣ ᱠᱟᱛᱮ ᱟᱫᱚ ᱵᱚᱸᱜᱟ ᱵᱩᱨᱩ ᱠᱟᱹᱢᱤ ᱟᱨᱟᱢᱵᱚᱜᱼᱟ᱾
ᱦᱮᱸ ᱦᱮᱸ ᱟᱫᱚ ᱪᱤᱞᱤ ᱠᱚᱯᱮ ᱪᱤᱞᱤ ᱠᱚᱯᱮ ᱵᱚᱸᱜᱟ ᱟᱠᱚᱣᱟ?
ᱦᱩᱸ ᱵᱚᱸᱜᱟ ᱠᱚᱣᱟᱞᱮ ᱳᱭ ᱢᱤᱫᱴᱮᱱ ᱯᱩᱲ ᱯᱟᱴᱷᱟ᱾
ᱦᱮᱸ
ᱦᱮᱸ ᱩᱱᱤ ᱫᱚ ᱢᱟᱨᱟᱝ ᱵᱩᱨᱩ ᱞᱟᱹᱜᱤᱫ ᱛᱮ᱾
ᱦᱳᱭ ᱦᱳᱭ᱾
ᱦᱩᱸ ᱟᱨ ᱢᱤᱫᱴᱮᱱ ᱟᱨ ᱢᱤᱫᱴᱤᱡ ᱫᱚ ᱦᱮᱱᱟᱭᱟ ᱤᱭᱟᱹ ᱜᱳᱞᱟ ᱯᱟᱴᱷᱟ᱾
ᱦᱟᱸ ᱦᱟᱸ᱾
ᱦᱩᱸ
ᱦᱩᱸ ᱟᱨ ᱟᱞᱮᱱ ᱫᱚ ᱟᱹᱰᱤ ᱩᱛᱟᱹᱨ ᱫᱟᱲᱮ ᱦᱮᱱᱟᱜ ᱠᱟᱜ ᱠᱚᱣᱟ ᱛᱚ᱾
ᱦᱳᱭ ᱦᱳᱭ᱾
ᱦᱩᱸ ᱛᱟᱦᱚᱞᱮ ᱟᱨ ᱢᱤᱫᱴᱮᱱ ᱟᱨ ᱢᱤᱫᱴᱮᱱ ᱟᱨᱴᱮᱱ ᱦᱮᱸᱫᱮᱭᱤᱡ ᱞᱟᱜᱟᱜᱼᱟ ᱦᱮᱸᱫᱮ ᱯᱟᱸᱴᱷᱟ᱾
ᱚ
ᱦᱩᱸ ᱰᱷᱮᱨ ᱜᱮᱭᱟ ᱟᱨᱚ ᱟᱨᱚ ᱟᱨᱚ ᱟᱹᱰᱤ ᱩᱛᱟᱹᱨ᱾ ᱦᱮᱱᱟᱜ ᱠᱟᱜ ᱠᱚᱣᱟ ᱢᱟᱱᱮ ᱟᱫᱚ ᱟᱵᱚ ᱦᱚᱲᱟᱜ ᱫᱚ ᱡᱷᱚᱛᱚ ᱦᱚᱲᱟᱜ ᱫᱚ ᱵᱟᱹᱱᱩᱜᱼᱟ᱾
ᱦᱟᱸ ᱦᱟᱸ᱾
ᱦᱩᱸ ᱦᱩᱸ, ᱢᱟᱱᱮ ᱚᱠᱚᱭ ᱚᱠᱟᱞᱮᱠᱟᱱ ᱵᱚᱸᱜᱟ ᱵᱩᱨᱩ ᱠᱚ ᱟᱹᱥᱩᱞ ᱠᱟᱱᱤᱡ ᱚᱱᱠᱟ ᱞᱮᱠᱟᱱ ᱤᱭᱟᱹ ᱫᱟᱲᱮ ᱠᱚ ᱞᱟᱜᱟᱜ ᱛᱟᱠᱚᱣᱟ᱾
ᱦᱳᱭ ᱦᱳᱭ᱾
ᱦᱩᱸ ᱦᱩᱸ ᱠᱤᱱᱛᱩ ᱟᱞᱮᱭᱟᱜ ᱡᱟᱸᱦᱟ ᱞᱮᱠᱟ ᱞᱟᱜᱟᱜᱼᱟ ᱚᱱᱠᱟ ᱞᱮᱠᱟᱜᱤᱧ ᱞᱟᱹᱭ ᱠᱮᱫᱟ ᱟᱨᱠᱤ᱾
ᱚ
ᱦᱩᱸ ᱛᱟᱦᱚᱞᱮ ᱦᱮᱸ ᱩᱱᱠᱩ ᱛᱟᱞᱟᱫᱚ ᱚᱱᱮ ᱵᱚᱸᱜᱟ ᱵᱩᱨᱩ ᱠᱚ ᱚᱸᱰᱮ ᱦᱚᱸᱠᱚ ᱩᱰᱩᱠ ᱟᱨᱚ ᱠᱚ ᱩᱰᱩᱠᱚᱜᱼᱟ᱾ ᱡᱟᱦᱮᱨ ᱨᱮ ᱦᱮᱸ ᱱᱟᱭᱠᱮ ᱚᱲᱟᱜ ᱨᱮ ᱡᱟᱦᱟᱸᱛᱤᱱᱟᱹᱜ ᱜᱟᱱ ᱠᱚ ᱵᱚᱸᱜᱟ ᱵᱩᱨᱩ ᱠᱚ ᱚᱸᱰᱳᱠ ᱠᱟᱱᱟ ᱟᱨᱚ ᱡᱟᱦᱮᱨ ᱨᱮ ᱪᱟᱞᱟᱣ ᱠᱟᱛᱮ ᱟᱨᱚ ᱵᱚᱸᱜᱟ ᱵᱩᱨᱩ ᱠᱚ ᱚᱸᱰᱳᱠᱚᱜᱼᱟ᱾
ᱮᱸ᱾
ᱦᱮᱸ ᱛᱟᱦᱚᱞᱮ ᱚᱸᱰᱮ ᱟᱵᱟᱨ ᱟᱨᱚ ᱩᱱ ᱦᱤᱞᱳ ᱟᱨᱚ ᱠᱚ ᱠᱩᱞᱤ ᱠᱚᱣᱟ
ᱦᱮᱸ᱾
ᱦᱩᱸ᱾ ᱠᱩᱞᱤ ᱠᱚᱣᱟ ᱵᱚ ᱵᱩᱜᱤ ᱦᱚᱸ ᱵᱚᱜᱮ ᱵᱟᱹᱲᱤᱡ ᱠᱚ᱾ ᱛᱟᱨᱯᱚᱨᱮ ᱦᱮᱸ ᱩᱝᱠᱩ ᱵᱚᱸᱜᱟ ᱜᱮᱠᱚ ᱩᱱᱠᱩ ᱯᱟᱴᱷᱟ ᱫᱚᱠᱚ ᱢᱟᱜ ᱠᱚ ᱛᱟᱦᱮᱸᱫ,
ᱦᱮᱸ ᱦᱮᱸ᱾
ᱦᱮᱸ ᱩᱝᱠᱩ ᱫᱚᱠᱚ ᱩᱱᱠᱩ ᱵᱚᱸᱜᱟ ᱵᱩᱨᱩ ᱠᱚ ᱢᱟᱜ ᱠᱚᱣᱟ,
ᱚᱭ᱾
ᱦᱮᱸ᱾ ᱦᱮᱸ ᱛᱟᱨᱯᱚᱨᱮ ᱱᱟᱸᱜ ᱠᱩᱞᱤ ᱵᱟᱲᱟ ᱠᱟᱛᱮᱜ ᱟᱫᱚ ᱟᱨ ᱞᱮ ᱥᱩᱢᱟᱹᱱ ᱠᱚᱣᱟ ᱵᱚᱸᱜᱟ ᱦᱩᱸ᱾ ᱦᱩᱸ ᱛᱟᱨᱯᱚᱨᱮ ᱤᱱᱟᱹ ᱯᱚᱨᱮ ᱮᱸᱜ ᱟᱫᱚ ᱥᱩᱢᱟᱹᱱ ᱦᱩᱭᱱᱟ ᱦᱮᱸ ᱟᱫᱚ ᱮᱸ ᱛᱟᱦᱞᱮ ᱩᱱᱠᱩ ᱟᱭᱳ ᱦᱚᱲ ᱛᱟᱠᱚ ᱫᱚ ᱩᱱᱠᱩ ᱫᱚ ᱟᱫᱚ ᱚᱲᱟᱜ ᱥᱮᱫ ᱠᱚ ᱦᱤᱡᱩᱜᱼᱟ᱾ ᱦᱮᱸ ᱦᱮᱸ ᱚᱲᱟᱜ ᱨᱮ ᱠᱟᱹᱢᱤ ᱠᱚ ᱛᱟᱦᱮᱸᱱᱟ ᱛᱚ ᱦᱮᱸ ᱛᱟᱦᱞᱮ ᱩᱱᱠᱩ ᱫᱚ ᱚᱲᱟᱜ ᱥᱮᱫ ᱠᱚ ᱦᱤᱡᱩᱜᱼᱟ ᱟᱨ ᱠᱚᱲᱟ ᱜᱤᱫᱽᱨᱟᱹ ᱠᱚᱫᱚ ᱦᱮᱸ ᱚᱸᱰᱮ ᱠᱚ ᱛᱟᱦᱮᱸᱱᱟ ᱩᱱᱠᱩ ᱥᱤᱢ ᱠᱚ ᱢᱮᱨᱚᱢ ᱠᱚ ᱩᱱᱠᱩ ᱫᱚ ᱨᱚ ᱯᱩᱴᱩᱨ ᱠᱚ ᱦᱩᱭᱩᱜᱼᱟ᱾
ᱦᱳᱭ ᱦᱳᱭ᱾
ᱦᱩᱸ ᱛᱟᱦᱞᱮ ᱩᱱᱠᱩ ᱩᱱᱠᱩ ᱨᱚ ᱯᱩ ᱴᱩᱨ ᱜᱮ ᱛᱟᱨᱯᱚᱨᱮ ᱥᱚᱲᱮ ᱠᱚ ᱤᱥᱤᱱᱚᱜᱼᱟ ᱦᱮᱸ᱾ ᱛᱟᱞᱮ ᱥᱳᱲᱮ ᱤᱥᱱᱚᱜ-ᱟ ᱥᱳᱲᱮ ᱚᱱᱟ ᱪᱤᱱ ᱦᱳᱭᱳᱜ ᱛᱮᱫᱚ ᱟᱵᱟᱨ ᱠᱩᱲᱤ ᱦᱚᱯᱚᱱ ᱥᱟᱹᱛ ᱨᱮᱰᱤ ᱠᱟᱛᱮᱜ ᱟᱨᱚ ᱠᱚ ᱪᱟᱞᱟᱜᱼᱟ᱾ ᱡᱟᱦᱮᱟᱨ ᱛᱮ ᱦᱮᱸ᱾ ᱛᱟᱦᱞᱮ ᱩᱝᱠᱩ ᱦᱚᱸᱠᱚ ᱡᱚᱢᱟ ᱠᱚᱲᱟ ᱜᱤᱫᱽᱨᱟᱹ ᱦᱚᱸᱠᱚ ᱡᱚᱢᱟ ᱡᱷᱚᱛᱚ ᱠᱚᱜᱮ ᱠᱚ ᱡᱚᱢᱟᱠᱚ ᱦᱮᱸ᱾ ᱡᱚᱢ ᱡᱚᱢ ᱦᱩᱭ ᱞᱮᱱ ᱠᱷᱟᱱ ᱜᱮ ᱟᱵᱟᱨ ᱦᱮᱸ ᱟᱨᱚ ᱚᱸᱰᱮ ᱟᱨᱚ ᱩᱱᱟᱹᱜ ᱫᱚᱱ ᱦᱳᱭᱳᱜᱼᱟ ᱥᱮᱨᱮᱧ ᱦᱩᱭᱩᱜᱼᱟ ᱟᱨ ᱵᱚᱸᱜᱟ ᱵᱩᱨᱩ ᱠᱚ ᱦᱤᱡᱩᱜᱼᱟ ᱩᱸᱜ ᱩᱝᱠᱩ ᱵᱚᱸᱜᱟ ᱵᱩᱨᱩ ᱠᱚᱠᱚ ᱦᱮᱡ ᱞᱮᱱ ᱠᱷᱟᱱ ᱜᱮ ᱦᱮᱸ ᱟᱫᱚ ᱱᱟᱭᱠᱮ ᱟᱫᱚ ᱟᱹᱜᱩᱭᱮ ᱦᱩᱭᱩᱜᱼᱟ ᱚᱲᱟᱜ ᱛᱮ᱾
ᱦᱳᱭ᱾
ᱦᱮᱸ ᱡᱚᱠᱷᱚᱱ ᱟᱫᱚ ᱚᱲᱟᱜ ᱛᱮ ᱟᱹᱜᱩᱭ ᱦᱩᱭᱩᱜᱼᱟ ᱛᱟᱦᱞᱮ ᱠᱩᱞᱦᱤ ᱠᱩᱞᱦᱤ ᱛᱮ ᱡᱚᱠᱷᱚᱡ ᱟᱹᱜᱩᱭ ᱦᱩᱭᱩᱜᱼᱟ ᱦᱮᱸ ᱟᱫᱚ ᱡᱷᱚᱛᱚ ᱦᱚᱲᱟᱜ ᱡᱟᱦᱟᱸᱭᱟᱜ ᱡᱟᱦᱟᱸᱭ ᱫᱩᱣᱟᱹᱨ ᱥᱟᱢᱟᱝ ᱠᱚ ᱛᱤᱭᱟᱹᱜᱟ ᱟᱫᱚ ᱩᱱᱠᱩ ᱩᱱᱠᱩ ᱡᱟᱸᱜᱟ ᱠᱚ ᱵᱚᱸᱜᱟ ᱵᱩᱨᱩ ᱠᱚ ᱟᱹᱨᱩᱵ ᱠᱚᱣᱟ᱾
ᱦᱳᱭ ᱦᱳᱭ᱾
ᱠᱮ ᱠᱚ ᱵᱚᱸᱜᱟᱵᱩᱨᱩ ᱠᱚ ᱩᱝᱠᱩ ᱠᱚ ᱟᱨᱩᱵ ᱠᱚᱣᱟ᱾ ᱤᱝᱠᱟᱹ ᱤᱝᱠᱟᱹ ᱛᱮ ᱟᱵᱟᱨ ᱚᱲᱟᱜ ᱱᱟᱭᱠᱮ ᱚᱲᱟᱜ ᱟᱨᱚᱠᱚ ᱛᱤᱭᱟᱹᱜᱟ ᱦᱮᱸ ᱚᱸᱰᱮ ᱱᱟᱭᱠᱮ ᱚᱲᱟᱜ ᱛᱤᱭᱟᱹᱜ ᱠᱟᱛᱮ ᱟᱨᱦᱚᱸ ᱚᱸᱰᱮ ᱟᱨᱚ ᱠᱚ ᱟᱜᱩᱞᱤᱭᱟᱠᱚᱣᱟ᱾
ᱦᱳᱭ ᱦᱳᱭ᱾
ᱦᱮᱸ ᱩᱱ ᱫᱚ ᱩᱱ ᱛᱮᱫᱚ ᱟᱨᱚ ᱟᱹᱭᱩᱵᱚᱜ ᱠᱟᱱᱟ ᱛᱟᱞᱦᱮ ᱫᱚ ᱚᱸᱰᱮ ᱟᱨᱚ ᱠᱚ ᱠᱩᱞᱤᱭ ᱟᱠᱚᱣᱟ ᱦᱮᱸ ᱠᱩᱞᱤ ᱵᱟᱲᱟ ᱠᱟᱛᱮ ᱟᱫᱚ ᱠᱚ ᱥᱩᱢᱟᱹᱱ ᱠᱚᱣᱟ᱾
ᱦᱳᱭ᱾
ᱦᱮᱸ ᱾ ᱛᱟᱦᱚᱞᱮ ᱩᱱᱠᱩ ᱥᱩᱢᱟᱹᱱ ᱦᱳᱭ ᱞᱮᱱ ᱠᱷᱟᱱ ᱜᱮ ᱦᱮᱸ ᱟᱫᱚ ᱛᱟᱦᱚᱞᱮ ᱟᱫᱚ ᱮᱱᱮᱡ ᱟᱫᱚ ᱟᱞᱟᱫᱟ ᱨᱮ ᱢᱤᱫᱴᱟᱝ ᱟᱠᱷᱲᱟ ᱦᱩᱭᱩᱜᱼᱟ᱾
ᱦᱳᱭ ᱦᱳᱭ ᱾
ᱦᱩᱸ ᱛᱟᱦᱚᱞᱮ ᱟᱫᱚ ᱡᱟᱦᱟᱸ ᱯᱩᱲᱥᱤ ᱠᱚᱨᱮᱱ ᱠᱚ ᱡᱟᱦᱟᱸᱭ ᱠᱚ ᱦᱮᱡ ᱥᱮᱴᱮᱨ ᱠᱚᱜᱼᱟ ᱟᱨ ᱟᱛᱩ ᱠᱚᱨᱮᱱ ᱦᱮᱸ ᱟᱫᱚ ᱟᱫᱚ ᱩᱱ ᱫᱚ ᱡᱷᱚᱛᱚ ᱠᱚᱛᱮ ᱟᱫᱚ ᱢᱤᱫ ᱛᱮ ᱟᱫᱚ ᱡᱚᱛᱚ ᱠᱚᱛᱮ ᱞᱮ ᱨᱟᱹᱥ ᱠᱟᱹᱭᱟ ᱟᱨᱠᱤ ᱦᱮᱸ ᱟᱫᱚ ᱚᱱᱟ ᱦᱮᱸ ᱾
ᱞᱟ. ᱭ ᱫᱟᱞᱤᱧ ᱪᱮᱫ ᱯᱮ ᱮᱱᱮᱡᱟ ᱛᱟᱦᱚᱞᱮ?
ᱦᱮᱸ ᱦᱮᱸ ᱩᱱᱫᱚ ᱟᱫᱚ ᱩᱱᱫᱚ ᱟᱫᱚ ᱯᱚᱨᱚᱵᱽ ᱞᱮ ᱮᱱᱮᱡᱼᱟ ᱾
ᱚ
ᱦᱮ ᱛᱟᱦᱚᱞᱮ ᱟᱫᱚ ᱯᱚᱨᱚᱵᱽ ᱞᱮ ᱮᱱᱮᱡᱼᱟ᱾ ᱦᱮᱸ ᱟᱫᱚ ᱩᱱ ᱦᱤᱞᱳᱜ ᱫᱚ ᱟᱫᱚ ᱧᱤᱫᱟᱹ ᱞ ᱟᱸᱜᱟᱭᱟ ᱟᱨᱚ ᱾
ᱦᱳᱭ ᱦᱳᱭ ᱾
ᱦᱮᱸ ᱩᱱ ᱦᱤᱞᱳᱜ ᱫᱚ ᱢᱤᱫ ᱧᱤᱫᱟᱹ ᱞᱮ ᱟᱸᱜᱟᱭᱟ, ᱥᱮᱛᱟᱜ ᱞᱮᱝ ᱮᱱᱠᱷᱟᱱ ᱟᱫᱚ, ᱦᱮᱸ ᱟᱵᱟᱨ ᱥᱮᱛᱟᱜ ᱞᱮᱱᱠᱷᱟᱱ ᱟᱨᱚ ᱟᱫᱚ ᱡᱟᱞᱮ ᱟᱨᱟᱢᱵᱷᱚᱜᱼᱟ ᱾
ᱦᱩ ᱜᱚᱴᱟ ᱟᱛᱳ ᱫᱟᱜ ᱫᱩᱞ ᱦᱩᱭᱩᱜᱼᱟ᱾
ᱦᱳᱭ ᱾
ᱦᱩᱸ, ᱛᱟᱦᱚᱞᱮ ᱫᱟᱜ ᱫᱩᱞ ᱦᱩᱭᱩᱜᱟᱹᱭᱼᱟ ᱛᱟᱯᱚᱨᱮ ᱦᱟᱺᱰᱤ ᱠᱚᱠᱚ ᱮᱢᱚᱜᱼᱟ ᱾ ᱦᱟᱺᱰᱤ ᱠᱚ ᱧᱩᱭ ᱦᱩᱭᱩᱜᱼᱟ, ᱟᱠᱚ ᱦᱚᱸ ᱡᱟᱦᱟᱸ ᱞᱮᱠᱟᱱ ᱡᱟᱦᱟᱸᱭ ᱥᱟ ᱫᱩᱞ ᱜᱟᱱᱚᱜᱼᱟ ᱟᱨᱠᱤ ᱦᱮᱸ ᱦᱮᱸ ᱚᱱᱠᱟ ᱞᱮᱠᱟᱱ ᱠᱚ ᱦᱚᱸ ᱜᱟᱱᱚᱜ ᱞᱮᱠᱟᱱ ᱦᱮᱸ ᱚᱱᱠᱟ ᱚᱱᱠᱟ ᱚᱱᱠᱟ ᱠᱚ ᱫᱩᱞ ᱡᱚᱝ ᱼᱟ, ᱡᱟᱦᱟᱸᱭ ᱢᱟᱱᱛᱟᱦᱟ ᱫᱚ ᱵᱟᱝᱠᱚ ᱫ ᱫᱩᱞ ᱟᱠᱚᱣᱟ ᱾
ᱦᱸ ᱦᱮᱸ ᱾
ᱦᱩᱸ ᱛᱟᱦᱚᱞᱮ ᱚᱱᱠᱟ ᱫᱩᱞ ᱠᱟᱛᱮᱫ ᱳᱭ ᱵᱟᱨᱚᱴᱟ ᱮᱠᱴᱟ ᱜᱟᱱ ᱵᱟᱡᱟᱣ ᱞᱮᱱᱠᱷᱟᱱ ᱟᱫᱚ ᱚᱱᱟ ᱚᱱᱟ ᱫᱚ ᱟᱫᱚ ᱚᱸᱰᱮ ᱜᱮᱠᱚ ᱢᱩᱪᱟᱹᱫᱟ᱾
ᱦᱳᱭ ᱾
ᱦᱮᱸ ᱟᱨ ᱥᱟᱨᱟᱫᱤᱱ ᱫᱚ ᱵᱟᱝ ᱟᱨᱠᱤ, ᱢᱤᱫᱴᱮᱱ ᱢᱤᱫᱴᱮᱱ ᱥᱢᱚᱭ ᱫᱷᱚᱨᱮ ᱛᱟᱦᱮᱱ ᱟᱨᱠᱤ᱾ ᱴᱟᱭᱤᱢ ᱦᱮᱸ ᱦᱸ ᱾
ᱟᱫᱚ ᱤᱱᱟᱹ, ᱮᱱᱦᱤᱞᱳᱜ ᱜᱮᱯᱮ ᱢᱩᱪᱟᱹᱫ ᱠᱮᱫᱟ ᱵᱟᱦᱟ ᱢᱟᱜ ᱢᱟᱜ ᱢᱚᱬᱮ ᱫᱚ?
ᱦᱮ ᱢᱟᱜᱢᱚᱲᱮ ᱫᱚ ᱚᱰᱮ ᱜᱮᱞᱮ ᱢᱩᱪᱟᱹᱫ ᱠᱮᱫᱟ᱾
ᱚᱻ ᱦᱳᱭᱛᱚ ᱟᱫᱚ ᱚᱱᱟᱫᱚ ᱛᱤᱥ ᱯᱮ ᱢᱟ ᱞᱟᱹᱭ ᱫᱟᱞᱤᱧ ᱛᱤᱥ ᱯᱮ ᱢᱟᱜ ᱢᱚᱬᱮᱜᱼᱟ ᱚᱱᱟᱫᱚ?
ᱦᱮᱸ ᱚᱱᱟ ᱫᱚ ᱦᱟᱱᱮ ᱵᱟᱹᱭᱥᱟᱹᱠᱷ ᱡᱮᱸᱴ ᱥᱮᱫ ᱛᱮ ᱾
ᱚ ᱾
ᱦᱮᱸ ᱪᱟ. ᱛ ᱵᱚᱸᱜᱟ ᱫᱚᱠᱚ ᱵᱟᱦᱟᱜᱼᱟ ᱛᱚ ᱾
ᱦᱮᱸ ᱪᱟᱹᱛ ᱵᱚᱸᱜᱟ ᱫᱚ ᱵᱟᱦᱟ ᱦᱩᱭᱩᱜᱼᱟ, ᱦᱮᱸ ᱟᱫᱚ ᱟᱨ ᱢᱟᱜ ᱢᱚᱬᱮ ᱫᱚ ᱵᱟᱹᱭᱥᱟᱹᱠᱷ ᱡᱷᱮᱸᱴ ᱥᱮᱫ ᱛᱮ᱾
ᱚᱸᱻ᱾
ᱟᱫᱚ ᱚᱱᱟ ᱫᱚ ᱫᱤᱱ ᱦᱩᱭᱩᱜᱼᱟ ᱡᱮ, ᱡᱮ ᱱᱤᱱᱟᱹᱜ ᱛᱟᱹᱨᱤᱠᱷ ᱫᱚᱵᱚᱱ ᱢᱟᱜ ᱢᱚᱬᱮᱜᱼᱟ ᱢᱮᱱᱛᱮ᱾
ᱦᱳᱭ ᱦᱳᱭ᱾
ᱦᱩᱸᱻ᱾ ᱚᱱᱟ ᱫᱚ ᱫᱤᱱ ᱜᱚᱱ ᱠᱟᱛᱮᱫ᱾
ᱚᱸ᱾ ᱛᱟᱦᱚᱞᱮ ᱛᱮᱦᱤᱧ ᱫᱚ ᱱᱤᱭᱟᱹ ᱜᱷᱟᱹᱲᱤᱡ ᱜᱮᱞᱟᱝ ᱜᱟᱞᱢᱟᱨᱟᱣᱟ ᱟᱨᱚ, ᱮᱴᱟᱜ ᱫᱤᱱ ᱞᱟᱝ ᱜᱟᱞᱢᱟᱨᱟᱣᱟ᱾
ᱦᱳᱭ, ᱴᱷᱤᱠ ᱜᱮᱭᱟ ᱛᱟᱦᱚᱞᱮ᱾
ᱦᱳᱭ᱾
ᱦᱩᱸ᱾